ᱦᱮᱸ ᱡᱚᱦᱟᱨ ᱜᱮ ᱡᱚᱦᱟᱨ ᱜᱮ ᱜᱚᱢᱠᱮ ᱡᱚᱦᱟᱨ ᱜᱮ
ᱡᱚᱦᱟᱨ ᱜᱮ
ᱦᱮᱸ ᱥᱟᱹᱜᱩᱱ ᱥᱮᱛᱟᱜ ᱜᱚᱝᱠᱮ ᱜᱚᱝᱠᱮ ᱛᱟᱦᱚᱞᱮ ᱪᱟᱸᱬ ᱜᱮ ᱵᱮᱨᱮᱫ ᱦᱩᱭ ᱟᱠᱟᱱᱟ ᱛᱮᱸᱦᱮᱧ ᱫᱚ
ᱦᱮᱸ
ᱟᱪᱪᱷᱟ ᱜᱚᱝᱠᱮ ᱪᱮᱫ ᱞᱮᱠᱟ ᱟᱯᱮᱥᱮᱱ ᱫᱚ ᱫᱟᱜ ᱡᱟᱹᱲᱤ ᱫᱚ
ᱫᱟᱜ ᱡᱟᱹᱲᱤ ᱢᱟ ᱱᱤᱛᱚᱜ ᱠᱟᱹᱴᱤᱡ ᱵᱚᱱᱫᱚ ᱦᱟᱛᱟᱲ ᱟᱠᱟᱱᱟ ᱵᱟᱠᱷᱟᱡ ᱮᱱᱟᱝ ᱠᱤᱪᱷᱩ ᱠᱷᱚᱱ ᱞᱟᱦᱟ ᱫᱚ ᱢᱟᱱᱮ ᱫᱟᱜ ᱫᱚ ᱡᱚᱨᱚᱭᱼᱮᱫ ᱛᱟᱦᱮᱸᱜ ᱜᱮ ᱫᱟᱜ ᱢᱟᱭ ᱡᱟᱹᱲᱤᱭᱼᱮᱫ ᱛᱟᱦᱮᱸᱫ ᱠᱚᱢ ᱠᱚᱢ
ᱞᱟᱹᱭ ᱵᱤᱱ ᱚ ᱚᱱᱠᱟ ᱵᱮᱯᱟᱨ
ᱦᱮᱸ
ᱟᱪᱪᱷᱟ ᱢᱟ ᱜᱚᱝᱠᱮ ᱞᱟᱹᱭ ᱵᱮᱱ ᱛᱟᱦᱚᱞᱮ ᱪᱮᱫ ᱥᱟᱛᱟᱢ ᱱᱤᱭᱮ ᱜᱟᱞᱢᱟᱨᱟᱣ ᱦᱩᱭᱩᱜᱼᱟ
ᱜᱚᱝᱠᱮ ᱥᱮᱛᱟᱢ ᱢᱟ ᱟᱹᱰᱤ ᱠᱤᱪᱷᱩ ᱢᱮᱱᱟᱜ
ᱦᱳᱭ ᱦᱳᱭ ᱚᱱᱟ ᱠᱚ ᱢᱩᱫᱽ ᱨᱮᱜᱮ ᱢᱤᱫᱴᱮᱡ ᱥᱟᱛᱟᱢ ᱛᱚ ᱜᱟᱞᱢᱟᱨᱟᱣ ᱛᱚ ᱦᱩᱭᱩᱜ ᱜᱮᱭᱟ
ᱦᱮᱸ ᱜᱚᱝᱠᱮ ᱡᱮᱢᱚᱱ ᱢᱮᱱᱟᱜ ᱟᱠᱟᱫ ᱜᱮᱭᱟ ᱡᱮᱢᱚᱱ ᱦᱚᱲ, ᱰᱟᱹᱝᱨᱤ ᱢᱮᱨᱚᱢ ᱠᱚ ᱟᱹᱥᱩᱞ ᱤᱫᱤ ᱠᱟᱛᱮᱫ ᱚᱱᱟ ᱠᱚ ᱠᱤᱪᱷᱩ
ᱩᱱᱠᱩ ᱡᱟᱞᱢᱟ ᱟᱹᱥᱩᱞ ᱤᱫᱤ ᱠᱟᱛᱮᱫ ᱵᱟᱝ
ᱦᱮᱸ
ᱦᱮᱸ ᱦᱳᱭ ᱱᱟᱯᱟᱭ ᱜᱮᱭᱟ ᱛᱟᱦᱚᱞᱮ ᱟᱪᱪᱷᱟ ᱟᱹᱥᱩᱞ ᱟᱱ ᱡᱚᱠᱷᱚᱱ ᱵᱮᱱ ᱢᱮᱱ ᱠᱮᱫᱟ ᱟᱹᱞᱤᱧ ᱞᱤᱧ ᱢᱮᱱ ᱠᱮᱫᱟ ᱡᱚᱠᱷᱚᱱ ᱟᱵᱚ ᱯᱟᱹᱦᱤᱞ ᱦᱚᱲ ᱦᱚᱯᱚᱱ ᱵᱚᱱ ᱡᱟᱱᱟᱢ ᱮᱱᱟ ᱦᱮᱸ ᱥᱮ ᱱᱚᱣᱟ ᱫᱤᱥᱚᱢ ᱨᱮ
ᱦᱮᱸ
ᱩᱱ ᱚᱠᱛᱚ ᱫᱚ ᱟᱵᱚ ᱟᱫᱚ ᱟᱵᱚ ᱦᱚᱲ ᱦᱚᱯᱚᱱ ᱫᱚ ᱦᱚᱲ ᱦᱚᱯᱚᱱ ᱠᱚᱫᱚ ᱢᱟᱱᱮ ᱡᱟᱦᱟᱸ ᱞᱟᱡ ᱵᱟᱧᱪᱟᱣ ᱞᱟᱹᱜᱤᱫ ᱩᱱᱠᱩ ᱜᱟᱹᱭ ᱠᱚᱠᱚ ᱟᱹᱥᱩᱞᱮᱫ ᱠᱚ ᱛᱟᱦᱮᱱᱟ ᱜᱟᱹᱭ ᱰᱟᱝᱨᱟ ᱠᱚ ᱮᱢᱚᱱ ᱪᱮᱫ ᱩᱱᱠᱩᱣᱼᱟᱜ ᱛᱳᱣᱟ ᱧᱩ ᱠᱟᱛᱮᱫ ᱥᱮ ᱮᱢᱟᱱ ᱡᱚᱢ ᱠᱟᱛᱮᱫ ᱦᱚᱸ ᱞᱟᱡ ᱠᱚ ᱵᱷᱟᱛᱟᱣ ᱟᱹᱜᱩ ᱟᱠᱟᱫᱟ ᱟᱨ ᱚᱱᱟ ᱤᱭᱟᱹ ᱛᱮ ᱫᱤᱱ ᱫᱤᱱ ᱛᱮ ᱱᱩᱠᱩ ᱵᱷᱤᱲᱤ ᱢᱮᱨᱚᱢ ᱟᱭᱢᱟ ᱠᱚ ᱟᱹᱥᱩᱞ ᱠᱮᱫ ᱠᱚᱣᱟ ᱟᱨ ᱩᱱᱠᱩ ᱟᱹᱥᱩᱞ ᱞᱟᱹᱜᱤᱫ ᱛᱮᱫᱚ ᱟᱜᱮ ᱫᱚ ᱵᱤᱨ ᱵᱩᱨᱩ ᱨᱮᱛᱚ ᱠᱚ ᱛᱟᱦᱮᱱ ᱠᱟᱱ ᱛᱟᱦᱮᱱᱟ ᱛᱚ ᱟᱫᱚ ᱩᱱ ᱚᱠᱛᱚ ᱫᱚ ᱚᱱᱟ ᱠᱚᱨᱮᱜ ᱨᱮᱠᱚ ᱫᱚᱦᱚᱭᱮᱫ ᱠᱚ ᱛᱟᱦᱮᱸᱱᱟ
ᱦᱮᱸ
ᱟᱪᱪᱷᱟ ᱟᱵᱮᱱ ᱜᱚᱝᱠᱮ ᱟᱵᱮᱱ ᱦᱚᱸ ᱠᱟᱹᱴᱤᱡ ᱞᱟᱹᱭ ᱵᱮᱱ ᱱᱚᱣᱟ ᱵᱟᱨᱮᱛᱮ
ᱟᱪᱪᱷᱟ ᱜᱚᱝᱠᱮ ᱟᱹᱞᱤᱧ ᱢᱟ ᱡᱟᱦᱟᱸ ᱛᱤᱱᱟᱹᱜ ᱞᱤᱧ ᱵᱟᱲᱟᱭᱟ ᱚᱱᱟ ᱢᱟᱞᱤᱧ ᱞᱟᱹᱭ ᱜᱮᱭᱟ ᱟᱪᱪᱷᱟ ᱜᱚᱝᱠᱮ ᱛᱚ ᱡᱮᱢᱚᱱ ᱡᱮᱢᱚᱱ ᱠᱤ ᱮᱠᱷᱚᱱ ᱫᱤᱥᱟᱹᱜ ᱠᱟᱱᱟ ᱢᱮᱨᱚᱢ ᱰᱟᱹᱝᱨᱤ ᱛᱚ ᱚᱵᱚᱥᱥᱳᱭ ᱫᱚᱨᱠᱟᱨ ᱜᱮᱭᱟ ᱠᱚ ᱡᱟᱦᱟᱸ
ᱢᱤᱫᱴᱤᱡ ᱰᱟᱝᱨᱤ ᱵᱟᱵᱮᱱ ᱟᱹᱥᱩᱞ ᱮᱭᱟ ᱛᱟᱦᱞᱮ ᱟᱵᱮᱱ ᱪᱟᱥ ᱟᱵᱮᱱ ᱪᱤᱠᱟᱹᱛᱮ ᱟᱵᱮᱱ ᱡᱟ ᱩᱰᱤᱡ ᱠᱷᱮᱛ ᱦᱮᱸᱱᱟᱜ ᱛᱟᱵᱮᱱᱟ ᱱᱟᱦᱮᱞ ᱥᱤᱭᱟᱵᱮᱱ ᱪᱤᱠᱟᱹᱛᱮ ᱮᱢᱚᱱ ᱪᱮᱫ
ᱦᱮᱸ
ᱪᱮᱫ ᱞᱮᱠᱟ ᱵᱮᱱ ᱢᱚᱱᱮᱭᱟ ᱞᱟᱹᱭᱵᱱ ᱢᱟ ᱟᱨᱚ
ᱦᱮᱸᱱᱴ ᱟᱨ ᱡᱮᱢᱚᱱ ᱴᱩᱯ ᱴᱟᱠᱟ ᱯᱩᱭᱥᱟᱹ ᱠᱚᱦᱚᱸ ᱢᱟ ᱫᱚᱨᱠᱟᱨ ᱠᱟᱱᱟ ᱩᱱᱠᱩ ᱫᱤᱠ ᱫᱤᱭᱮ ᱜᱮ ᱚᱱᱟ ᱴᱟᱠᱟ ᱯᱩᱭᱥᱟᱹ
ᱴᱟᱠᱟ ᱯᱚᱭᱥᱟ ᱦᱚᱸ
ᱡᱟᱦᱟᱸ ᱞᱮᱠᱟ ᱢᱮᱨᱚᱢ ᱢᱮᱨᱚᱢ ᱫᱤᱠ ᱫᱤᱭᱮ ᱦᱚᱸ ᱧᱟᱢᱚᱜᱼᱟ ᱵᱷᱮᱰᱟ ᱫᱤᱠ ᱫᱤᱭᱮ ᱦᱚᱸ ᱧᱟᱢᱚᱜᱼᱟ ᱮᱢᱚᱱᱠᱤ ᱩᱱᱠᱩ ᱜᱮ ᱠᱤᱨᱤᱧ ᱟᱹᱠᱷᱨᱤᱧ ᱟᱹᱠᱷᱨᱤᱧ ᱵᱟᱲᱟ ᱦᱩᱭᱩᱜ ᱠᱟᱱᱟ ᱮᱠᱷᱚᱱ ᱫᱚ
ᱦᱳᱭ ᱦᱳᱭ
ᱟᱨ ᱮᱢᱚᱱ ᱠᱤ ᱟᱵᱚᱣᱼᱟᱜ ᱩᱱᱠᱩᱣᱼᱟᱜ ᱜᱩᱨᱤᱡ ᱫᱤᱭᱮ ᱜᱮ ᱡᱚᱠᱷᱚᱱ ᱛᱚ ᱪᱟᱥ ᱵᱟᱥ ᱠᱚᱦᱚᱸ ᱵᱚᱱ ᱪᱟᱥ ᱮᱜ ᱜᱮᱭᱟ ᱪᱟᱥ ᱮᱜ ᱜᱮᱭᱟ
ᱵᱮᱱ ᱢᱮᱱ ᱫᱟ, ᱩᱱᱠᱩᱣᱟᱜ ᱟᱭᱢᱟ ᱠᱟᱹᱢᱤ ᱨᱮ ᱞᱟᱜᱟᱜ ᱠᱟᱱ ᱛᱟᱵᱚᱱᱟ᱾
ᱦᱮᱸ᱾
ᱮᱢᱚᱱ ᱪᱮᱫ ᱟᱵᱚ, ᱵᱟᱦᱟ ᱥᱚᱦᱚᱨᱟᱭ ᱦᱳᱠ ᱠᱤᱝᱵᱟ ᱡᱟᱦᱟᱱᱟᱜ ᱟᱵᱚᱣᱟᱜ ᱯᱚᱨᱚᱵᱽ ᱯᱩᱱᱟᱹᱭ ᱨᱮ ᱦᱩᱭᱩᱜ, ᱰᱟᱝᱨᱟᱜ ᱜᱩᱨᱤᱡ ᱵᱟᱠᱷᱟᱡ ᱫᱚ ᱟᱵᱚᱣᱟᱜ ᱠᱟᱹᱢᱤ ᱛᱚ ᱵᱟᱝ ᱞᱟᱦᱟᱜ ᱛᱟᱵᱚᱱᱟ ᱯᱨᱟᱭ ᱵᱚᱱ ᱧᱮᱞ ᱟᱠᱟᱫ ᱜᱮᱭᱟ, ᱥᱮ ᱪᱮᱫ ᱞᱮᱠᱟ? ᱦᱚᱭ ᱜᱚᱝᱠᱮ ᱟᱸᱡᱚᱢ ᱫᱟᱵᱮᱱ ᱥᱮ? ᱜᱚᱢᱠᱮ ᱟᱸᱡᱚᱢ ᱫᱟᱵᱤᱱ ᱥᱮ ᱦᱮᱞᱳ ᱜᱚᱝᱠᱮ ᱟᱸᱡᱚᱢ ᱫᱟᱵᱮᱱ ᱥᱮ? ᱦᱮᱞᱳ᱾ ᱜᱚᱝᱠᱮ ᱟᱹᱞᱤᱧᱟᱜ ᱨᱚᱲ ᱛᱟᱠᱮᱨ ᱟᱵᱮᱱ ᱠᱟᱱᱟ ᱛᱚ? ᱦᱮᱞᱳ ᱜᱚᱝᱠᱮ᱾ ᱦᱮᱞᱳ ᱜᱚᱢᱠᱮ ᱦᱮᱞᱳ